ᱦᱳᱭ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱚ ᱱᱟᱯᱟᱭ ᱜᱮᱭᱟᱵᱤᱱ
ᱦᱮᱸ ᱱᱟᱯᱟᱭ ᱵᱟᱲᱟ ᱜᱮ
ᱮᱫ ᱪᱮᱫ ᱵᱤᱱ ᱪᱤᱠᱟᱹ ᱵᱟᱲᱟᱭ ᱫᱟ
ᱱᱤᱛᱚᱜ ᱫᱚ ᱦᱟᱸᱜ ᱢᱟᱴᱷ ᱥᱮᱫ ᱞᱤᱧ ᱵᱚᱞ ᱠᱷᱮᱞᱞᱤᱧ ᱦᱮᱡ ᱟᱠᱟᱱᱟ ᱱᱚᱜ-ᱚᱭ ᱛᱚᱞᱤᱧ ᱨᱩᱣᱟᱹᱲ ᱠᱟᱱᱟ ᱟᱹᱵᱤᱱ ᱫᱚ ᱦᱟᱸᱜ
ᱟᱹᱞᱤᱧ ᱦᱚᱸ ᱢᱟᱴᱷ ᱥᱮᱫ ᱨᱮᱜᱮᱞᱤᱧ ᱫᱩᱲᱩᱵ ᱟᱠᱟᱱᱟ
ᱟᱪᱪᱷᱟ ᱟᱪᱪᱷᱟ ᱛᱚ ᱢᱟᱴᱷ ᱨᱮᱱᱟᱜ ᱱᱤᱛᱚᱜ ᱯᱚᱨᱤᱵᱮᱥ ᱪᱮᱫ ᱞᱮᱠᱟ ᱢᱮᱱᱟᱜ-ᱟ
ᱯᱚᱨᱤᱵᱮᱥ ᱫᱚ ᱟᱨ ᱟᱞᱚᱵᱮᱱ ᱞᱟᱹᱭᱟ ᱩᱫᱽᱜᱟᱹᱨ ᱫᱚᱢᱮ ᱜᱚᱨᱚᱢ ᱠᱟᱱᱟ ᱦᱚᱞᱟ ᱠᱷᱚᱱᱟᱜ ᱫᱟᱜ ᱦᱚᱸ ᱵᱟᱭ ᱫᱟᱜ ᱮᱫᱟ ᱟᱨ ᱚᱲᱟᱜ ᱛᱟᱦᱮᱸ ᱵᱟᱭ ᱠᱟᱱᱟ
ᱦᱮᱸ ᱦᱮᱸ ᱱᱚᱛᱮ ᱠᱟᱹᱴ ᱜᱚᱨᱚᱢ ᱫᱚ ᱵᱩᱡᱟᱹᱜ ᱠᱟᱱ ᱜᱮᱭᱟ ᱤᱱᱟᱹᱠᱟᱹᱛᱮᱜ ᱱᱚᱜᱱᱚᱭ ᱠᱷᱟᱱᱮᱠ ᱢᱟᱲᱟᱝ ᱞᱤᱧ ᱛᱩᱯᱩᱭᱱᱟ
ᱦᱩᱸ ᱦᱩᱸ
ᱟᱨ ᱱᱤᱛᱚᱜ ᱚᱱᱟ ᱦᱚᱸ ᱜᱚᱨᱚᱢ ᱜᱮ ᱵᱩᱡᱷ ᱠᱟᱱ ᱜᱮᱭᱟ ᱜᱟᱯᱟᱜᱮ ᱦᱚᱳᱭᱛᱚ ᱜᱟᱯᱟ ᱢᱮᱭᱟᱝ ᱥᱮᱫ ᱫᱟᱜᱟᱭ
ᱦᱮᱸ ᱫᱟᱜ ᱞᱮᱠᱷᱟᱱ ᱛᱚ ᱵᱷᱟᱹᱜᱤ ᱜᱮ ᱡᱟ ᱵᱩᱡᱷᱟᱹᱜ ᱠᱟᱱᱟ ᱵᱟᱝ ᱜᱩᱱᱴᱷᱟᱹᱱᱤ ᱜᱮ
ᱦᱮᱸ ᱦᱮᱸ ᱦᱮ
ᱦᱩᱜ ᱩ ᱟᱨ ᱠᱷᱚᱵᱚᱨ ᱠᱚ ᱛᱟᱦᱚᱞᱮ ᱪᱮᱫ ᱠᱚᱵᱮᱱ ᱠᱟᱹᱢᱤ ᱵᱟᱲᱟᱭ ᱫᱟ
ᱦᱤᱛᱳᱜ ᱫᱚ ᱠᱟᱹᱢᱤ ᱵᱚᱞᱛᱮ ᱫᱚ ᱥᱩᱫᱷᱩ ᱪᱟᱥᱵᱟᱥ ᱞᱤᱧ ᱫᱷᱩᱨᱟᱹᱣ ᱟᱠᱟᱱᱟ ᱦᱟᱸᱜ ᱵᱟᱹᱭᱦᱟᱹᱲ ᱠᱚᱫᱚ ᱠᱟᱹᱴᱤᱡ ᱠᱟᱹᱴᱤᱡ ᱫᱚ ᱞᱚᱥᱚᱫᱚᱜ ᱠᱟᱱ ᱜᱮᱭᱟ ᱟᱨ ᱴᱮᱠᱴᱟᱨ ᱠᱚᱦᱚᱸ ᱥᱚᱢᱚᱭ ᱨᱮ ᱵᱟᱝ ᱧᱟᱯᱟᱢ ᱠᱟᱱᱟ
ᱚᱱᱠᱟ ᱜᱮ ᱜᱚᱢᱠᱮ ᱛᱚ ᱢᱟᱱᱮ ᱜᱚᱴᱟ ᱜᱮ ᱪᱷᱤ ᱫᱟᱠᱚ ᱥᱮ
ᱦᱮᱸ ᱦᱮᱸ ᱦᱮᱸᱸ
ᱟᱫᱚ ᱟᱞᱮ ᱥᱮᱫ ᱫᱚ ᱦᱟᱯᱮ ᱫᱟᱜ ᱫᱚ ᱵᱟᱹᱱᱩᱜ ᱟᱛᱚ ᱟᱫᱚ ᱪᱟᱥ ᱫᱚ ᱦᱟᱸᱜ ᱟᱹᱣᱨᱤ ᱠᱚ ᱮᱦᱚᱵ ᱛᱟᱞᱮᱭᱟ ᱟᱨ ᱛᱚᱞᱟ ᱦᱚᱸ ᱦᱩᱰᱤᱧ ᱜᱮᱭᱟ ᱟᱹᱣᱨᱤ ᱦᱟᱨᱟᱜᱼᱟ
ᱟᱪᱪᱷᱟ ᱟᱪᱪᱷᱟ ᱟᱪᱷᱟ
ᱦᱮᱸ ᱛᱟᱦᱚᱞᱮ ᱱᱤᱭᱟᱹ ᱵᱟᱨ ᱫᱚ ᱥᱚᱵᱡᱤ ᱠᱚᱵᱤᱱ ᱪᱟᱥ ᱵᱟᱲ ᱞᱮᱫᱟ ᱥᱮ ᱵᱟᱝ
ᱥᱚᱵᱡᱤ ᱫᱚ ᱚᱱᱠᱟ ᱫᱚᱜ ᱵᱟᱹᱞᱤᱧ ᱪᱟᱥ ᱵᱟᱲᱟ ᱟᱠᱟᱫᱟ ᱟᱹᱞᱤᱧ ᱜᱮ ᱵᱟᱹᱞᱤᱧ ᱛᱟᱦᱮᱸ ᱠᱟᱱᱟ
ᱟᱪᱪᱷᱟ ᱟᱪᱷᱟ
ᱵᱟᱭᱨᱮ ᱠᱟᱹᱢᱤ ᱞᱤᱧ ᱥᱮᱱ ᱞᱮᱱᱟ ᱚᱜ ᱚᱭ ᱛᱚ ᱠᱚᱴᱟ ᱫᱤᱱ ᱢᱟᱲᱟᱝ ᱞᱤᱧ ᱦᱮᱡ ᱠᱟᱱᱟ
ᱟᱪᱪᱷᱟ ᱟᱪᱪᱷᱟ ᱚᱱᱠᱟᱵᱮᱯᱟᱨ ᱵᱟᱝ ᱟᱫᱚ ᱵᱟᱝ ᱡᱩᱫᱤ ᱚᱲᱟᱜ ᱦᱚᱲ ᱠᱚ
ᱦᱮᱸ ᱵᱟᱝ ᱵᱟᱝ ᱚᱲᱟᱜ ᱦᱚᱲ ᱦᱚᱸ ᱵᱟᱠᱚ ᱪᱟᱥ ᱦᱟᱛᱟᱲ ᱠᱟᱫᱟ ᱚ ᱞᱟᱹᱭ ᱫᱟᱞᱤᱧ ᱟᱹᱵᱤᱱ ᱫᱚᱵᱤᱱ ᱪᱟᱥ ᱵᱟᱲᱟ ᱟᱠᱟᱫᱟ ᱪᱮᱫ
ᱟᱹᱞᱤᱧ ᱱᱚᱜᱼᱚᱭ ᱰᱷᱮᱲᱚᱥ ᱞᱤᱧ ᱨᱚᱦᱚᱭ ᱞᱫᱟᱟ ᱟᱨ ᱠᱚᱸᱰᱷᱟ ᱦᱚᱛᱚᱫ ᱵᱷᱚᱨᱵᱚᱴᱤ ᱱᱚᱣᱟ ᱠᱚᱜᱮ ᱳᱭ ᱟᱨᱠᱤ ᱚᱲᱟᱜ ᱡᱚᱢᱱᱞᱮᱠᱟ ᱟᱨᱠᱤ ᱢᱟᱱᱮ ᱟᱠᱷᱨᱤᱧ ᱞᱟᱹᱜᱤᱫ ᱫᱚ ᱵᱟᱝ ᱦᱮᱞᱳ
ᱛᱮ ᱟᱠᱷᱨᱤᱧ ᱫᱚ ᱵᱟᱝ ᱚᱲᱟᱜ ᱡᱚᱢ ᱪᱟᱞᱟᱣ ᱞᱟᱹᱜᱤᱫ
ᱦᱩᱸ ᱦᱩᱸ ᱛᱟᱦᱚᱞᱮ ᱟᱯᱮ ᱥᱮᱫ ᱚᱱᱠᱟ ᱥᱚᱵᱽᱡᱤ ᱠᱚ ᱟᱨ ᱪᱮᱫ ᱪᱮᱫ ᱠᱚ ᱪᱟᱥ ᱜᱮᱭᱟ ᱚᱱᱠᱟ ᱪᱮᱫ ᱵᱮᱱ ᱞᱟᱹᱭ ᱮᱫᱟ
ᱦᱮ ᱞᱟᱹᱭᱫᱟ ᱟᱵᱤᱱ ᱢᱟᱨᱠᱮᱴ ᱫᱚ ᱚᱠᱟᱨᱮ
ᱢᱟᱨᱠᱮᱴ ᱱᱚᱣᱟ ᱥᱩᱨ ᱨᱮ ᱢᱮᱱᱟᱜᱼᱟ ᱯᱷᱩᱞᱠᱩᱥᱢᱟ ᱢᱮᱱᱟᱜ ᱟᱠᱟᱫ ᱱᱚᱛᱮ ᱨᱟᱱᱤᱵᱟᱫᱽ ᱢᱮᱱᱟᱜ ᱟᱠᱟᱜ-ᱟ
ᱟᱪᱪᱷᱟ ᱟᱪᱪᱷᱟ ᱟᱪᱪᱷᱟ ᱪᱷᱟ
ᱩᱸᱩᱸ ᱟᱯᱮ ᱥᱮᱫ ᱫᱚ ᱪᱮᱫ ᱵᱮᱱ ᱞᱟᱹᱭ ᱫᱟ ᱟᱡᱸᱚᱢᱚᱜ ᱠᱟᱱᱟ ᱦᱮᱞᱳᱣ ᱱᱮᱴᱚᱣᱟᱨᱠ ᱰᱤᱥᱴᱟᱵ ᱫᱟ ᱟᱪᱪᱷᱟ ᱟᱪᱪᱷᱟ ᱦᱮᱞᱳ
ᱦᱮᱞᱳᱣ
ᱦᱮᱸ ᱟᱡᱚᱢᱚᱜ ᱠᱟᱱᱟ
ᱦᱮᱞᱳ ᱜᱚᱢᱠᱮ
ᱦᱮᱞᱳ ᱦᱮᱸ ᱞᱟᱹᱭ ᱵᱤᱱ
ᱦᱮᱸ ᱟᱡᱚᱢᱚᱜ
ᱦᱮᱞᱳ ᱟᱸᱡᱚᱢ ᱫᱟᱵᱤᱱ ᱥᱮ ᱵᱟᱝ
ᱦᱮᱸ ᱟᱸᱡᱚᱢ ᱫᱟᱞᱤᱧ ᱟᱸᱡᱚᱢ ᱫᱟᱞᱤᱧ ᱟᱸᱡᱚᱢ ᱫᱟᱞᱤᱧ ᱞᱟᱹᱭ ᱢᱮ
ᱟᱪᱪᱷᱟ ᱟᱪᱪᱷᱟ ᱱᱮᱴᱳᱣᱟᱨᱠ ᱥᱞᱳ ᱠᱟᱹᱴᱤᱡ ᱯᱨᱚᱵᱞᱮᱢ ᱫᱟᱭ ᱦᱳᱭᱛᱚ
ᱦᱮᱸ ᱦᱮᱸ ᱦᱮᱸ ᱠᱟᱹᱴᱤᱡ ᱨᱤᱢᱤᱞ ᱨᱤᱢᱤᱞ ᱦᱟᱯ ᱢᱮᱱᱟᱜ ᱟ ᱛᱚ ᱚᱱᱟ ᱠᱷᱛᱤᱨ ᱦᱚᱭ ᱛᱚ ᱟᱨ ᱫᱤᱭᱮ ᱠᱷᱚᱵᱚᱨ ᱠᱚᱫᱚ ᱪᱮᱫ ᱞᱤᱧ ᱞᱟᱹᱭᱟ ᱱᱤᱛᱚᱜ ᱫᱚ ᱚᱱᱟ ᱟᱨ ᱛᱤᱨ ᱨᱮ ᱵᱤᱱ
ᱨᱩᱣᱟᱹᱲ ᱫᱚ ᱦᱟᱸᱜ ᱱᱚᱛᱮ ᱜᱮᱞᱤᱧ ᱛᱟᱦᱮᱸ ᱦᱟᱛᱟᱲᱚᱜ ᱮᱻ ᱟᱨᱦᱚ ᱠᱚ ᱦᱤᱡᱩᱜᱼᱟ ᱦᱟᱸᱜ ᱜᱟᱛᱮ ᱠᱚᱲᱟ ᱠᱚ ᱢᱟᱱᱮ ᱟᱰᱰᱟᱭᱟᱠᱚ ᱱᱚᱛᱮ ᱨᱮ ᱛᱟᱦᱮᱸ ᱦᱟᱛᱟᱲᱚᱜ ᱜᱮᱭᱟᱞᱟᱝ ᱱᱚᱴᱟ ᱥᱟᱲᱮ ᱱᱚᱴᱟ ᱫᱚᱥᱴᱟ ᱫᱷᱟᱵᱤᱪ ᱫᱚᱞᱮ ᱛᱟᱦᱮᱱᱟ ᱵᱟᱭᱨᱮ ᱥᱮᱫ ᱨᱮᱜᱮ ᱦᱮᱸ ᱟᱨ ᱦᱚᱭᱚᱝ ᱦᱚᱸ ᱟᱹᱰᱤ ᱪᱮᱦᱨᱟ ᱦᱚᱭ ᱧᱟᱢᱚᱜ ᱠᱟᱱᱟ ᱛᱟᱞᱦᱮ ᱚᱲᱟᱜ ᱨᱮᱫᱚ ᱯᱷᱮᱱ ᱦᱟᱣᱟ ᱛᱤᱱᱟᱹᱜ ᱵᱤᱱ ᱦᱟᱣᱟᱜᱼᱟ?
ᱦᱮᱸ ᱜᱚᱰᱟ ᱨᱮᱱᱟᱜ ᱦᱟᱣᱟ ᱜᱮ ᱟᱹᱰᱤ ᱪᱮᱦᱨᱟ ᱵᱩᱡᱷᱟᱹᱜᱼᱟ ᱨᱮᱭᱟᱲ ᱥᱟᱺᱦᱤᱪ
ᱦᱩᱸ ᱦᱩᱸ
ᱦᱮᱻ
ᱟᱨ ᱛᱟᱦᱞᱮ ᱟᱯᱮ ᱥᱮᱫ ᱚᱱᱠᱟ ᱥᱤᱡᱤᱱ ᱱᱤᱭᱮ ᱫᱚ ᱪᱮᱫ ᱠᱚᱯᱮ ᱪᱟᱥ ᱜᱮᱭᱟ ᱟᱨᱠᱤ?
ᱥᱤᱡᱤᱱ ᱚᱱᱩᱡᱟᱭᱤ ᱫᱚ ᱥᱚᱵᱽᱡᱤ ᱫᱚ ᱵᱟᱞᱮ ᱪᱟᱥ ᱜᱮᱭᱟ ᱚᱱᱠᱟ ᱫᱟᱜ ᱠᱚᱨᱮᱱᱟᱜ ᱠᱷᱩᱵᱤ ᱥᱚᱝ ᱠᱚᱴ ᱱᱮᱛᱟᱨ ᱫᱤᱱ ᱛᱚ ᱦᱩᱲᱩ ᱪᱟᱥ ᱫᱤᱱ ᱠᱟᱱᱟ ᱦᱩᱲᱩ ᱯᱚᱨᱮ ᱫᱚ ᱟᱫᱚ ᱦᱟᱱᱮ ᱤᱭᱟᱹ ᱠᱚ ᱛᱩᱲᱤ ᱠᱚ ᱠᱷᱚᱥᱞᱟ ᱠᱚ ᱜᱩᱦᱩᱢ
ᱟᱪᱪᱷᱟ
ᱩᱱᱠᱩ ᱚᱱᱟ ᱠᱚ ᱪᱟᱥ ᱵᱟᱲᱟᱭ ᱦᱩᱭᱩᱜᱼᱟ ᱛᱚ ᱛᱚᱨᱢᱩᱡᱽ ᱠᱚ
ᱟᱪᱪᱷᱟ ᱛᱟᱦᱞᱮ ᱟᱯᱮ ᱥᱮᱫ ᱫᱚ ᱢᱟᱱᱮ ᱴᱮᱠᱴᱟᱨ ᱛᱮᱜᱮ ᱠᱚ ᱥᱤᱫᱟ ᱥᱮ ᱵᱮᱥᱤ ᱱᱮᱛᱟᱨ ᱱᱟᱦᱮᱞ ᱛᱮ?
ᱱᱮᱛᱟᱨ ᱫᱚ ᱱᱟᱦᱮᱞ ᱫᱚ ᱪᱟᱵᱟ ᱞᱮᱠᱟ ᱪᱟᱵᱟᱭᱮᱱᱟ ᱥᱮᱫᱟᱭ ᱦᱚᱲ ᱢᱤᱫᱴᱮᱱ ᱵᱟᱨᱭᱟ ᱡᱟᱦᱟᱸᱭ ᱢᱮᱱᱟᱜ ᱠᱚᱣᱟ
ᱦᱮᱸ ᱦᱮᱸ
ᱩᱱᱠᱩ ᱛᱮᱫ ᱫᱚ ᱥᱩᱫᱷᱩ ᱠᱚ ᱵᱩᱡᱟ ᱥᱮᱫᱟᱭ ᱢᱮᱱᱟᱜᱼᱟ
ᱦᱩᱸ ᱦᱩᱸ ᱦᱩᱸ
ᱫᱚᱦᱚ ᱞᱮᱠᱷᱟᱱ ᱜᱩᱨᱤᱡ ᱧᱟᱢᱚᱜᱼᱟ
ᱦᱮᱸ ᱦᱩᱸ ᱵᱟᱠᱷᱟᱱ ᱫᱚ ᱚᱠᱟᱨᱮᱵᱤᱱ ᱧᱟᱢᱚᱜᱼᱟ ᱚᱱᱟ ᱜᱩᱨᱤᱡ ᱫᱚ ᱠᱤᱨᱤᱧ ᱛᱮᱦᱚᱸ ᱫᱚ ᱫᱚᱢᱮ ᱵᱟᱵᱤᱱ ᱧᱟᱢᱟ ᱚᱱᱠᱟ ᱟᱫᱚ ᱵᱟᱠᱚ ᱮᱢᱚᱜ ᱟ ᱥᱮ ᱦᱩᱸ ᱮ ᱠᱷᱚᱛ ᱫᱚ ᱞᱟᱜ
ᱞᱮᱭ ᱫᱟ. ᱧ ᱩᱱᱠᱩ ᱰᱟᱝᱨᱤ ᱵᱷᱚᱨᱥᱟ ᱜᱮ
ᱦᱩᱸ ᱦᱩᱸ ᱛᱟᱦᱚᱞᱮ ᱟᱹᱵᱤᱱ ᱚᱱᱠᱟ ᱡᱤᱭᱟᱹᱞᱤ ᱠᱚᱵᱤᱱ ᱟᱹᱥᱩᱞ ᱟᱠᱟᱫ ᱠᱚᱣᱟ ᱥᱮ ᱵᱟᱝ ᱰᱟᱝᱨᱤ ᱠᱚ ᱦᱚᱭᱛᱚ ᱢᱮᱨᱚᱢ ᱵᱷᱤᱲᱤ ᱠᱚ?
ᱦᱮᱸ ᱩᱱᱠᱩ ᱫᱚ ᱵᱟᱹᱱᱩᱜ ᱠᱚᱣᱟ ᱢᱮᱱᱠᱷᱟᱱ ᱥᱩᱠᱨᱤᱞᱤᱧ ᱟᱹᱥᱩᱞ ᱞᱮᱫ ᱠᱚᱣᱟ ᱟᱹᱰᱤ ᱩᱛᱟᱹᱨ
ᱟᱪᱪᱷᱟ ᱟᱪᱪᱷᱟ ᱢᱟᱱᱮ ᱪᱮᱫ ᱞᱮᱠᱟ ᱞᱟᱵᱷ ᱢᱮᱱᱟᱜᱼᱟ ᱥᱩᱠᱨᱤ ᱨᱮᱫᱚ?
ᱥᱩᱠᱨᱤ ᱨᱮ ᱟᱹᱰᱤ ᱡᱳᱨ ᱞᱟᱵᱷ ᱢᱮᱱᱟᱜᱼᱟ ᱢᱤᱫᱴᱮᱱ ᱧᱩᱛ ᱮᱸᱜᱟ ᱵᱤᱱ ᱫᱚᱦᱚᱭᱮᱭᱟ ᱡᱩᱫᱤ ᱫᱚᱥᱴᱤ ᱦᱚᱯᱚᱱ ᱟᱵᱤᱱᱟᱭ ᱛᱤᱱ ᱦᱟᱡᱟᱨ ᱠᱟᱛᱮ ᱦᱤᱥᱟᱹᱵᱽ ᱵᱤᱱ
ᱮᱠᱫᱚᱢᱚᱢ ᱛᱟᱦᱞᱮ
ᱛᱤᱱ ᱫᱚᱥᱮ ᱛᱤᱨᱤᱥ ᱦᱟᱡᱟᱨ ᱦᱮᱸ ᱩᱱᱤ ᱢᱤᱫᱴᱮᱱ ᱠᱷᱚᱨᱚᱪᱚᱜᱼᱟ ᱫᱚᱥ ᱦᱟᱡᱟᱨ ᱜᱟᱱ ᱟᱨ ᱚᱸᱰᱮ ᱵᱮᱱ ᱧᱟᱢᱟ ᱠᱩᱲᱤ ᱦᱟᱡᱟᱨ ᱵᱟᱹᱲᱛᱤ
ᱮᱠᱫᱚᱢ ᱮᱠᱫᱚᱢ ᱱᱚᱣᱟ ᱫᱚ ᱢᱟᱱᱮ ᱧᱮᱞ ᱢᱮᱸᱫ ᱧᱮᱞᱛᱮᱵᱤᱱ ᱴᱟᱠᱟ ᱵᱤᱱ ᱩᱴᱷᱟᱹ ᱟᱨᱠᱤ ᱦᱮᱸ ᱥᱮ ᱵᱟᱝ?
ᱦᱮᱸ ᱦᱮᱸ ᱵᱮᱵᱽᱥᱟ ᱨᱮ ᱟᱬᱜᱚ ᱞᱮᱱᱠᱷᱟᱱ ᱟᱹᱛᱷᱟᱹᱱ ᱴᱟᱠᱟ ᱦᱚᱲ ᱫᱚ ᱟᱫᱚ ᱩᱱᱟᱹᱜ ᱵᱮᱵᱥᱟ ᱵᱟᱵᱚᱱ
ᱦᱩᱰᱤᱧ ᱢᱟᱨᱟᱝ ᱞᱚᱥᱚᱜ ᱜᱮᱭᱟ ᱠᱤᱱᱛᱩ ᱚᱱᱟ ᱠᱚᱫᱚ ᱢᱟᱱᱟᱣ ᱵᱟᱛᱟᱣ ᱦᱩᱭᱩᱜᱼᱟ ᱦᱮᱸ ᱥᱮ ᱵᱟᱝ? ᱦᱩ ᱦᱩᱸ ᱟᱨ ᱛᱟᱞᱦᱮ ᱱᱤᱛᱳᱜ ᱫᱚ ᱢᱮᱱᱟᱜ ᱠᱚᱣᱟ ᱥᱮ ᱵᱟᱝ?
ᱱᱤᱛᱚᱜ ᱫᱚ ᱦᱟᱸᱜ ᱢᱮᱱᱟᱜ ᱠᱚᱜᱮᱭᱟ ᱠᱚᱢ ᱧᱚᱜ ᱟᱠᱷᱨᱤᱧ ᱪᱟᱵᱟ ᱟᱠᱟᱫ ᱠᱚᱣᱟᱞᱤᱧ
ᱟᱪᱪᱷᱟ ᱵᱷᱟᱜᱮ ᱜᱮ ᱛᱟᱦᱚᱞᱮ ᱚᱠᱟ ᱞᱮᱠᱟ ᱵᱤᱱ ᱞᱟᱵᱷ ᱟᱠᱟᱫᱟ?
ᱞᱟᱵᱷ ᱫᱚ ᱦᱩᱭᱩᱜᱭ ᱠᱟᱱ ᱜᱮᱭᱟ ᱱᱤᱭᱟᱹ ᱫᱷᱟᱣ ᱫᱚ ᱡᱮᱢᱚᱱ ᱢᱤᱫ ᱞᱟᱠᱷ ᱴᱟᱠᱟ ᱠᱟᱪᱷᱟ ᱠᱟᱪᱷᱤ ᱞᱟᱵᱷ ᱫᱚ ᱵᱟᱝ ᱢᱟᱱᱮ ᱡᱚᱛᱚ ᱠᱪᱷᱩ ᱢᱮᱥᱟ ᱢᱮᱥᱤ
ᱦᱳᱭ ᱦᱳᱭ ᱦᱳᱭ
ᱪᱚᱞᱞᱤᱥ ᱦᱟᱡᱟᱨ ᱜᱟᱱ ᱫᱚ ᱠᱷᱚᱨᱚᱪ ᱮᱱᱟ ᱟᱨ ᱵᱮᱥᱤ ᱫᱚ ᱥᱟᱴ ᱦᱟᱡᱟᱨ ᱜᱟᱱ ᱫᱚ ᱞᱟᱵᱷ ᱞᱟᱵᱷ ᱮᱱᱟ
ᱟᱪᱪᱷᱟ ᱟᱪᱪᱷᱟ ᱵᱟᱝ ᱚᱱᱠᱟ ᱛᱚ ᱦᱩᱭᱩᱜ ᱜᱮᱭᱟ ᱛᱚ ᱠᱷᱚᱨᱪᱟ ᱫᱚ ᱛᱟᱦᱮᱱ ᱜᱮᱭᱟ ᱦᱮᱸ ᱥᱮ ᱵᱟᱝ?
ᱦᱮᱸ ᱦᱮᱸ ᱦᱮᱸ ᱟᱨ ᱟᱹᱵᱤᱱ ᱫᱚ ᱪᱮᱞᱮ ᱵᱮᱱ ᱟᱹᱥᱩᱞ ᱟᱠᱟᱫ ᱠᱚᱣᱟ ᱥᱮ ᱵᱟᱝ?
ᱟᱞᱮ ᱫᱚ ᱩᱱᱠᱩ ᱢᱮᱨᱚᱢ ᱢᱮᱱᱟᱜ ᱠᱚᱣᱟ ᱟᱨ ᱰᱟᱝᱨᱟ ᱯᱩᱱᱭᱟᱹ ᱢᱮᱱᱟᱜ ᱠᱚᱣᱟ
ᱟᱪᱪᱷᱟ ᱟᱪᱷᱟ ᱟᱪᱪᱷᱟ
ᱦᱮᱸ
ᱢᱮᱨᱚᱢ ᱨᱮᱦᱚᱸ ᱛᱚ ᱵᱷᱟᱜᱤ ᱞᱟᱵᱷ ᱡᱩᱫᱤ ᱵᱩᱨᱩ ᱫᱷᱟᱨᱮ ᱛᱟᱦᱮᱱ ᱛᱟᱵᱤᱱᱟ ᱵᱟᱝ ᱤᱭᱟᱹ ᱵᱩᱨᱩ ᱱᱤᱛᱳᱜ ᱠᱷᱟᱹᱥᱤ ᱨᱮᱱᱟᱜ ᱫᱟᱢ ᱱᱚᱥᱚ ᱯᱟᱨᱚᱢ ᱟᱠᱟᱱᱟ
ᱮᱠᱫᱚᱢ ᱮᱠᱫᱚᱢ ᱟᱹᱞᱤᱧ ᱛᱚ ᱮᱠᱟᱞ ᱢᱟᱱᱮ ᱯᱟᱹᱭᱠᱟᱹᱨ ᱠᱚ ᱦᱩᱭᱩᱜᱼᱟ ᱛᱚ ᱯᱟᱹᱭᱠᱟᱹᱨ ᱴᱷᱮᱱ ᱫᱚ ᱵᱟᱝ ᱮᱠᱟᱞ ᱛᱮ ᱦᱟᱴ ᱞᱤᱧ ᱤᱫᱤ ᱠᱚᱣᱟ
ᱟᱪᱪᱷᱟ ᱟᱪᱪᱷᱟ
ᱦᱮᱸ ᱱᱚᱸᱰᱮ ᱫᱚ ᱫᱟᱢ ᱵᱟᱠᱚ ᱨᱟᱠᱟᱵᱟ ᱛᱚ ᱠᱚᱢ ᱜᱮ ᱛᱟᱦᱚᱞᱮ ᱤᱱᱟᱹ ᱠᱷᱚᱱ ᱦᱟᱴ ᱜᱮ ᱵᱷᱟᱜᱮᱭᱟ ᱢᱟᱱᱮ ᱟᱥᱚᱞ ᱫᱟᱢ ᱵᱤᱱ ᱧᱟᱢᱟ ᱟᱨᱠᱤ ᱢᱟᱱᱮ ᱵᱟᱵᱤᱱ ᱮᱲᱮ ᱦᱚᱪᱚᱜᱼᱟ ᱟᱫᱚ ᱟᱠᱚ ᱦᱚᱸᱛᱚ ᱞᱟᱵᱷ ᱠᱚ ᱫᱚᱦᱚᱭᱟ ᱦᱮ ᱥᱮ ᱵᱟᱝ
ᱦᱮᱸ ᱚᱱᱟ ᱢᱚᱫᱽᱫᱷᱮ ᱨᱮᱜᱮ
ᱦᱩᱸ ᱦᱩᱸ ᱜᱮ ᱟᱨᱠᱤ ᱵᱟᱠᱷᱟᱱ ᱱᱚᱣᱟ ᱛᱮᱫᱚ ᱟᱹᱞᱤᱧ ᱵᱷᱟᱹᱜᱤ ᱜᱮ ᱦᱩᱭ ᱠᱟᱱᱟ ᱴᱟᱠᱟ ᱱᱩᱠᱩ ᱢᱮᱨᱚᱢ ᱟᱨᱠᱤ ᱫᱚᱦᱚ ᱠᱟᱛᱮᱢ ᱠᱷᱟᱹᱥᱤ ᱛᱚ ᱡᱚᱛᱚ
ᱦᱮᱸ ᱦᱮᱸ ᱦᱮᱸ
ᱦᱩᱸ ᱢᱟᱱᱮ ᱵᱤᱡ ᱡᱟᱦᱟᱸ ᱠᱟᱹᱢᱤ ᱜᱮᱵᱤᱱ ᱟᱬᱜᱚ ᱚᱠᱟ ᱦᱚᱸ ᱵᱟᱝ ᱦᱩᱰᱤᱧᱟ ᱟᱨᱠᱤ
ᱵᱟᱝ ᱦᱩᱰᱤᱧᱟ ᱦᱮᱸ
ᱦᱮᱸ
ᱡᱟᱦᱟᱸᱮ ᱞᱮᱠᱟ ᱥᱟᱵᱚᱨᱛᱷᱚ ᱢᱮᱱᱟᱜᱼᱟ ᱚᱱᱠᱟ ᱨᱚᱠᱚᱢ ᱠᱷᱩᱞᱟᱹᱣᱟᱵᱤᱱ ᱵᱟᱝ
ᱦᱩᱸ ᱦᱩᱸ ᱦᱚᱳᱭᱛᱳ ᱯᱳᱭᱞᱳ ᱫᱚ ᱦᱩᱰᱤᱧ ᱦᱩᱰᱤᱧ ᱛᱮᱜᱮ ᱟᱥᱛᱮ ᱟᱥᱛᱮ ᱢᱟᱨᱟᱝᱚᱜᱼᱟ ᱟᱫᱚ ᱢᱤᱫ ᱫᱷᱟᱣ ᱨᱮᱠᱤ ᱡᱚᱛᱚ ᱠᱤᱪᱷᱩ ᱜᱟᱱᱚᱜ ᱵᱟᱝ ᱜᱟᱱᱚᱜᱼᱟ ᱦᱩᱸ ᱢᱤᱴᱟ, ᱜ ᱫᱷᱳᱨᱡᱚ ᱟᱨᱠᱤ ᱢᱤᱫᱴᱮᱱ ᱢᱚᱱᱮᱨᱮ
ᱦᱮᱸ ᱦᱮᱸ ᱦᱮᱸ ᱱᱩᱠᱩ ᱤᱭᱟᱹ ᱜᱮ ᱧᱮᱞ ᱠᱚᱵᱤᱱ ᱥᱮ ᱪᱟ ᱪᱟ ᱟᱹᱠᱷᱨᱤᱧ ᱠᱚᱜᱮ ᱧᱮᱞ ᱵᱤᱱ ᱥᱮ ᱟᱵᱤᱱ ᱫᱚ ᱵᱟᱤᱱ ᱵᱩ ᱫᱟᱲᱭᱟᱜᱼᱟᱮ ᱛᱤᱱᱟᱹᱜ ᱯᱚᱭᱥᱟ ᱢᱮᱱᱟᱜᱼᱟ ᱪᱟ ᱨᱮ
ᱮᱠᱫᱚᱢ ᱦᱩᱰᱤᱧ ᱦᱩᱰᱤᱧ ᱠᱟᱯᱚ ᱧᱮᱞ ᱵᱮᱤᱱ ᱚᱱᱟᱜᱮ ᱢᱚᱬᱮ ᱴᱟᱠᱟ ᱦᱮᱸ ᱥᱮ ᱵᱟᱝ
ᱢᱚᱬᱮ ᱴᱟᱠᱟ ᱦᱮᱸ ᱮᱴᱟᱜ ᱵᱟᱡᱟᱨ ᱠᱚᱨᱮ ᱫᱚᱥ ᱴᱟᱠᱟ ᱱᱚᱣᱟ ᱫᱚ ᱫᱤᱥᱚᱢ ᱜᱮᱥᱮ ᱢᱚᱬᱮ ᱴᱟᱠᱟ ᱠᱤᱱᱛᱩ ᱵᱟᱡᱟᱨ ᱠᱚᱨᱮ ᱫᱚ ᱚᱱᱟ ᱫᱚᱥ ᱴᱟᱠᱟ ᱯᱚᱱᱮᱨᱚ ᱴᱟᱠᱟ
ᱛᱦᱞᱮ ᱜᱮ ᱚᱱᱟ ᱪᱟᱜᱮ ᱠᱟᱹᱴᱤᱡ ᱮ ᱥᱯᱮᱥᱟᱞ ᱧᱚᱜ ᱠᱟᱛᱮᱮᱫ ᱡᱩᱫᱤ ᱮᱢᱟ ᱵᱮᱱ ᱚᱱᱟᱜᱮ ᱯᱚᱱᱮᱨᱚ ᱴᱟᱠᱟ ᱠᱩᱲᱤ ᱴᱟᱠᱟ ᱠᱟᱛᱮ ᱦᱟᱛᱟᱣᱟᱭ
ᱦᱮᱸ ᱦᱮᱸ ᱦᱮᱸ
ᱞᱟᱵᱷ ᱫᱚ ᱢᱮᱱᱟᱜᱼᱟ ᱦᱤᱥᱟᱹᱵ ᱞᱮᱠᱷᱟᱱ ᱡᱩᱫᱤ ᱵᱮᱱ ᱛᱩᱞᱟᱹᱣ ᱡᱚᱠᱷᱷᱟ ᱵᱟᱝ ᱵᱷᱟᱜᱮ ᱜᱮ ᱚᱱᱟ ᱠᱚᱨᱮ ᱞᱟᱵᱷ ᱢᱮᱱᱟᱜᱼᱟ ᱟᱫᱚ ᱢᱤᱫᱴᱮᱱ ᱫᱷᱳᱨᱡᱚ ᱟᱨᱠᱤ ᱢᱤᱫ ᱫᱷᱟᱣ ᱛᱮᱛᱚ ᱵᱟᱝ ᱦᱤᱡᱩᱜᱼᱟ ᱫᱤᱱ ᱫᱤᱱ ᱦᱤᱡᱩᱜ ᱦᱮᱸ ᱟᱵᱤᱱᱟᱢ
ᱦᱮᱸ
ᱦᱩᱸ ᱟᱨ ᱛᱟᱦᱞᱮ ᱚᱞᱚᱜ ᱯᱟᱲᱦᱟᱜ ᱫᱚ ᱱᱚᱜᱼᱚᱭ ᱦᱟᱜ ᱟᱹᱞᱤᱧ ᱫᱚ ᱮ ᱜᱨᱮᱡᱩᱭᱮᱥᱚᱱ ᱦᱟᱸᱟᱜ ᱠᱚᱢᱯᱤᱞᱤᱴᱚᱜ ᱞᱟᱹᱜᱤᱫᱚᱜᱼᱟ᱾
ᱟᱪᱪᱷᱟ ᱟᱪᱪᱷᱟ ᱟᱪᱪᱷᱟ
ᱦᱩᱸ ᱦᱩᱸ ᱛᱟᱨᱯᱚᱨ ᱫᱤᱠᱤ ᱦᱟᱸᱜ ᱮᱢᱮᱞᱤᱧ ᱠᱚᱨᱟᱣᱟ ᱥᱮ ᱦᱟᱸᱜ ᱵᱤᱭᱮᱰ ᱫᱚ ᱵᱤᱮᱰ ᱠᱚᱞᱮᱡᱽ ᱦᱚᱸ ᱟᱹᱣᱨᱤ ᱠᱷᱩᱞᱟᱹᱜ ᱟᱢ
ᱟᱪᱪᱷᱟ ᱟᱪᱪᱷᱟ
ᱦᱩᱸ ᱚᱱᱠᱟ ᱧᱮᱞ ᱦᱩᱭᱩᱜᱼᱟ ᱞᱟᱭᱤᱱ ᱴᱟᱜ ᱵᱷᱟᱜᱮ ᱧᱚᱜ ᱡᱟᱦᱟᱸ ᱛᱮᱜᱮ ᱡᱟᱦᱟᱸᱴᱟᱜ ᱛᱚ ᱢᱤᱫᱴᱮᱱ ᱠᱚᱨᱟᱣ ᱜᱮ ᱦᱩᱭᱩᱜᱼᱟ᱾
ᱦᱮᱸ ᱦᱮᱸ ᱦᱮᱸ ᱱᱤᱡᱮᱨ ᱢᱚᱱᱮ ᱚᱠᱟᱴᱟᱜ ᱵᱷᱟᱜᱤ ᱵᱩᱡᱫᱟᱭ ᱚᱱᱟᱜᱮ ᱵᱷᱟᱜᱤ᱾ ᱫᱩᱭᱟᱨ ᱡᱷᱤᱡ ᱠᱟᱛᱮᱫ ᱛᱟᱦᱮᱱ ᱦᱩᱭᱩᱜᱼᱟ᱾
ᱮᱠᱫᱚᱢ ᱡᱮ ᱪᱮᱛᱟ ᱢᱤᱫᱴᱮᱱ ᱫᱷᱳᱨᱡᱚ ᱟᱨᱠᱤ ᱡᱮ ᱟᱹᱰᱤ ᱦᱚᱲ ᱢᱮᱱᱟᱜ ᱠᱚᱣᱟ ᱵᱟᱝ ᱩᱸᱦ ᱠᱟᱹᱢᱤ ᱜᱮ ᱵᱟᱝ ᱧᱟᱢᱚᱜ ᱠᱟᱱᱟ ᱟᱫᱚ ᱞᱟᱹᱭ ᱛᱚᱨᱟ ᱠᱤ ᱟᱨ ᱧᱟᱢᱚᱜᱼᱟ ᱢᱤᱫᱴᱮᱱ ᱯᱨᱤᱯᱟᱨᱮᱥᱮᱱ ᱨᱮᱱᱟᱜ ᱵᱮᱯᱟᱨ ᱢᱮᱱᱟᱜ-ᱟ ᱥᱮ ᱵᱟᱝ? ᱦᱮᱸ᱾ ᱟᱫᱚ ᱢᱤᱫ ᱫᱷᱟᱣ ᱨᱮᱫᱚ ᱵᱟᱹᱵᱤᱱ ᱜᱟᱱ ᱫᱟᱲᱮᱭᱟᱫᱟ ᱟᱨᱚ ᱢᱤᱫ ᱫᱷᱟᱣ ᱪᱮᱥᱴᱟᱭ ᱵᱤᱱ᱾
ᱦᱚᱭ ᱛᱚ᱾
ᱚ ᱦᱚᱸ
ᱦᱮᱸ
ᱦᱮᱸ ᱦᱮᱸ ᱟᱨ ᱛᱟᱦᱚᱞᱮ ᱟᱹᱵᱤᱱ ᱫᱚ ᱯᱟᱲᱦᱟᱣ ᱫᱚ ᱛᱤᱱᱟᱹᱜ ᱥᱟᱺᱜᱤᱧ?
ᱯᱟᱲᱦᱟᱣ ᱠᱚᱫᱚ ᱟᱹᱞᱤᱧ ᱫᱚ ᱵᱟᱹᱞᱤᱧ ᱯᱟᱲᱦᱟᱣ ᱟᱠᱟᱱᱟ ᱵᱮᱥᱤ ᱥᱟᱸᱜᱤᱧ ᱫᱚ ᱢᱟᱫᱽᱫᱷᱚᱢᱤᱠ ᱞᱤᱧ ᱮᱢ ᱟᱠᱟᱫᱟ᱾
ᱟᱪᱪᱷᱟ
ᱦᱩᱸ ᱦᱩᱸ ᱦᱳᱭ ᱚᱱᱠᱟ ᱛᱟᱦᱮᱱ ᱛᱟᱵᱚ ᱟᱵᱚ ᱦᱚᱲᱯᱚᱱ ᱫᱚ ᱡᱚᱛᱚ ᱦᱚᱲ ᱛᱚ ᱟᱵᱚ ᱵᱚᱱ ᱠᱩᱲᱟᱹᱣ ᱫᱟᱲᱮᱭᱟᱜᱼᱟ ᱜᱚᱴᱟ ᱥᱮᱫ ᱦᱮᱸ ᱥᱮ ᱵᱟᱝ? ᱦᱮᱸ᱾ ᱛᱟᱦᱚᱞᱮ ᱱᱤᱛᱚᱜ ᱫᱚ ᱟᱫᱚ ᱮᱴᱟᱜ ᱡᱟᱦᱟᱸᱱᱟᱜ ᱠᱟᱹᱢᱤ ᱠᱚ ᱵᱟᱵᱤᱱ ᱪᱮᱥᱴᱟ ᱵᱟᱲᱟᱭᱫᱟ?
ᱦᱩᱸ ᱦᱩᱸ ᱦᱩᱸ ᱟᱪᱪᱷᱟ ᱟᱪᱪᱷᱟ
ᱦᱮᱸ